ᱦᱮᱞᱳᱣ ᱜᱚᱝᱠᱮ ᱟᱸᱡᱚᱢᱚᱜ ᱠᱟᱱᱟ?
ᱦᱳᱭ ᱾
ᱦᱮᱞᱳ ᱾ ᱜᱚᱝᱠᱮ ᱟᱹᱞᱤᱧᱟᱜ ᱠᱟᱛᱷᱟ ᱵᱮᱱ ᱟᱸᱡᱚᱢ ᱧᱟᱢ ᱮᱜᱼᱟ?
ᱦᱮᱞᱳ ᱾
ᱦᱟᱸ ᱦᱮᱞᱳᱣ ᱾
ᱦᱮ ᱜᱚᱝᱠᱮ ᱡᱚᱦᱟᱨ ᱜᱮ, ᱦᱮᱸ ᱱᱤᱛᱚᱜ ᱤᱧᱟᱹᱜ ᱞᱚᱲᱟ ᱧᱚᱜ ᱠᱟ
ᱦᱮᱸ ᱜᱚᱝᱠᱮ ᱨᱚᱲ ᱮᱠᱫᱚᱢ ᱟᱸᱡᱚᱢ ᱫᱚ ᱟᱸᱡᱚᱢᱚᱜ ᱠᱟᱱᱟ ᱠᱟᱹᱴᱤᱡ ᱴᱟᱣᱟᱨ ᱮ ᱰᱤᱥᱴᱟᱣ ᱮᱫ ᱛᱟᱵᱮᱱᱟ, ᱦᱮᱸ ᱦᱮᱞᱳᱣ ᱟᱹᱞᱤᱧ ᱨᱚᱲ ᱵᱮᱱ ᱟᱸᱡᱚᱢ ᱧᱟᱢ ᱮᱫᱟ, ᱦᱮᱸ ᱨᱚᱲ ᱟᱸᱡᱚᱢᱚᱜ ᱠᱟᱱ ᱛᱟᱵᱮᱱᱟ ᱾
ᱛᱟᱦᱚᱞᱮ ᱜᱚᱝᱠᱮ ᱱᱟᱯᱟᱭ ᱜᱮᱭᱟ ᱵᱮᱱ?
ᱦᱳᱭ, ᱱᱟᱯᱟᱭ ᱜᱮᱭᱟᱞᱤᱧ ᱾ ᱟᱵᱮᱱ ᱜᱮ ᱚᱠᱟ ᱞᱮᱠᱟ? ᱦᱳᱭ ᱜᱚᱝᱠᱮ ᱟᱹᱞᱤᱧ ᱞᱤᱧ ᱢᱮᱱᱮᱜᱼᱟ ᱡᱮ ᱟᱵᱮᱱ ᱫᱚ ᱚᱠᱟ ᱞᱮᱠᱟ ᱢᱮᱱᱟᱜ ᱵᱮᱱᱟ? ᱟ ᱟᱪᱪᱷᱟ ᱟᱪᱪᱷᱟ ᱛᱷᱟ ᱚᱲᱟᱜ ᱠᱚᱨᱮ ᱥᱟᱱᱟᱢ ᱠᱩᱜᱮ ᱱᱟᱯᱟᱭ ᱜᱮ? ᱦᱩᱸ, ᱢᱮᱱᱫᱟᱞᱤᱧ ᱚᱲᱟᱜ ᱠᱚᱨᱮ ᱥᱟᱱᱟᱢ ᱦᱚᱲ ᱜᱮ ᱱᱟᱯᱟᱭ? ᱟ-ᱪᱷᱟ ᱟᱪᱷᱟ ᱮᱠᱫᱚᱢ ᱱᱟᱯᱟᱭ ᱜᱮ ᱱᱟᱯᱟᱭ ᱾ ᱦᱳᱭ, ᱦᱳᱭ, ᱦᱳᱭ, ᱦᱳᱭ ᱾ ᱟᱫᱚ ᱜᱚᱝᱠᱮ ᱛᱟᱦᱟᱞᱮ ᱪᱮᱫ ᱵᱮᱱ ᱪᱤᱠᱟᱹ ᱵᱟᱲᱟᱭ ᱫᱟ?
ᱪᱮ ᱦᱚ ᱵᱟᱝ ᱚᱱ ᱚᱲᱟᱜ ᱠᱚᱨᱮ ᱜᱮ ᱟᱨᱮ
ᱟᱪᱪᱷᱟᱼᱟᱪᱪᱷᱟ, ᱚᱲᱟᱜ ᱠᱚᱨᱮᱜᱮ ᱦᱮ ᱵᱟᱝ?
ᱮᱠᱷᱚᱱ ᱟ ᱪᱮ ᱪᱟᱥ ᱠᱟᱹᱢᱤ ᱠᱩ ᱚ ᱪᱮᱜ ᱠᱷᱚ ᱦᱩᱭᱩᱜ ᱠᱟᱱᱟ ᱾
ᱟᱪᱪᱷᱟ, ᱟᱪᱪᱷᱟ, ᱟᱪᱪᱷᱟ -ᱪᱷᱟ-ᱪᱷᱟ ᱛᱷᱟᱞᱮ ᱜᱚᱝᱠᱮ ᱟᱫᱚ ᱡᱟᱹᱥᱛᱤ ᱵᱟᱝ ᱨᱚᱯᱚᱲ ᱠᱟᱛᱮᱜ ᱥᱟᱛᱟᱢ ᱥᱮᱫ ᱞᱟᱝ ᱞᱟᱦᱟ ᱞᱮᱱᱜᱮ ᱾ ᱦᱮᱸ ᱵᱟᱝ?
ᱦᱳᱭ ᱦᱳᱭ ᱾
ᱦᱳᱭ ᱟᱫᱚ ᱜᱚᱝᱠᱮ ᱢᱟ ᱠᱟᱹᱴᱤᱡ ᱞᱟᱹᱭ ᱛᱟᱞᱟᱝ ᱵᱮᱱ ᱥᱮ ᱡᱮ ᱚᱠᱟ ᱥᱟᱛᱟᱢ ᱪᱮᱛᱟᱱ ᱞᱟᱝ ᱨᱚᱯᱚᱲᱟ?
ᱛᱮᱦᱤᱧᱟᱜ ᱥᱟᱛᱟᱢ ᱫᱚ ᱯᱩᱭᱞᱳ ᱠᱷᱚᱱ ᱤᱫᱤ ᱠᱟᱛᱮᱜ, ᱦᱟᱺᱰᱤ ᱠᱷᱚᱱ ᱮᱛᱚᱦᱚᱵ ᱠᱟᱛᱮᱜ ᱟ ᱪᱮ
ᱟᱪᱪᱷᱟ ᱟᱪᱪᱷᱟ ᱾ ᱦᱟᱺᱰᱤ ᱵᱟᱨᱮ ᱛᱮ, ᱦᱮᱸ ᱵᱟᱝ?
ᱦᱳᱭ, ᱦᱟᱺᱰᱤ ᱠᱷᱚᱸᱞᱟᱝ ᱮᱛᱚᱦᱚᱵᱟ ᱟᱨ ᱪᱮ ᱯᱳᱭᱞᱳ ᱴᱚᱯᱤᱠ ᱜᱮ ᱦᱩᱭᱩᱜ ᱠᱟᱱ ᱛᱟᱞᱟᱝᱟ ᱦᱟᱺᱰᱤ ᱾ ᱟᱨ ᱪᱮ
ᱟᱪᱪᱷᱟ, ᱟᱪᱪᱷᱟ ᱾ ᱡᱟᱦᱟᱸ ᱫᱚ ᱥᱮᱨᱣᱟ ᱨᱮᱱᱟᱜ ᱢᱤᱫᱴᱟᱝ ᱦᱟᱺᱰᱤ ᱦᱮᱸ ᱵᱟᱝ? ᱟᱸ ᱟᱪᱪᱷᱟ ᱟᱪᱪᱷᱟ ᱟᱪᱪᱷᱟ ᱴᱷᱤᱠ ᱴᱷᱤᱠ ᱾ ᱴᱷᱤᱠ ᱴᱷᱤᱠ ᱾ ᱦᱳᱭ ᱜᱚᱝᱠᱮ ᱢᱟ ᱛᱟᱦᱟᱞᱮ ᱟᱫᱚ ᱠᱩᱠᱞᱤ ᱠᱚ ᱢᱟ ᱠᱟᱛᱷᱟ ᱠᱚ ᱮᱛᱚᱦᱚᱵ ᱛᱟᱵᱚᱱ ᱢᱮ ᱾
ᱦᱩᱸ ᱜᱚᱝᱠᱮ ᱡᱮ ᱟᱵᱩᱣᱟᱜ ᱦᱟᱺᱰᱤ ᱡᱮ ᱛᱤᱱᱟᱹᱜ ᱞᱟᱹᱠᱛᱤᱭᱟ ᱟᱨ ᱱᱚᱣᱟ ᱪᱤ ᱛᱟᱱ ᱢᱟᱱᱮ ᱟᱵᱚᱣᱟᱜ ᱛᱤᱱᱟᱹᱜ ᱢᱟᱱᱮ ᱵᱷᱟᱹᱜᱤ ᱯᱨᱚᱵᱷᱟᱵ ᱢᱮᱱᱟᱜᱼᱟ ᱟᱨ ᱛᱤᱱᱟᱹᱜ ᱢᱟᱱᱮ ᱟᱵᱚ ᱥᱚᱢᱟᱡ ᱨᱮ ᱵᱟᱹᱲᱤᱡ ᱚᱨᱥᱚᱝ ᱧᱮᱞᱚᱜ ᱠᱟᱱᱟ ᱱᱚᱣᱟ ᱟᱨ ᱪᱮᱫ
ᱚᱱᱟ ᱠᱚ ᱤᱫᱤ ᱠᱟᱛᱮᱫ ᱢᱤᱫ ᱵᱟᱨ ᱟᱹᱰᱤᱵᱤᱱ ᱞᱟᱹᱭ ᱞᱮᱠᱷᱟᱭ ᱵᱮᱱ ᱟᱨ ᱪᱮᱫ ᱵᱷᱟᱹᱜᱮ ᱠᱚᱜᱼᱟ
ᱟᱪᱪᱷᱟ ᱟᱪᱪᱷᱟ ᱛᱟᱦᱚᱞᱮ ᱦᱟᱺᱰᱤ ᱫᱚ ᱟᱵᱚ ᱥᱟᱱᱛᱟᱲ ᱥᱚᱢᱟᱡᱽ ᱨᱮᱢᱟ ᱮᱠᱫᱚᱢ ᱟᱵᱚ ᱠᱷᱮᱨᱣᱟᱞ ᱦᱚ ᱦᱚᱯᱚᱱ ᱢᱟ ᱮᱠᱫᱚᱢ ᱞᱟᱹᱠᱛᱤ ᱟᱱᱟᱜ ᱞᱮᱠᱟᱱᱟᱜ ᱠᱟ ᱥᱟᱱᱟᱢ ᱵᱚᱸᱜᱟᱼᱵᱩᱨᱩ ᱨᱮ ᱦᱟᱺᱰᱤ ᱵᱚᱱ ᱪᱚᱰᱚᱨ ᱛᱟᱦᱮᱸ ᱾ ᱦᱮᱸᱥᱮ ᱦᱳᱭ ᱟᱨ ᱦᱟᱺᱰᱤ ᱵᱮᱜᱚᱨ ᱟᱵᱚᱣᱟᱜ ᱢᱟ ᱵᱚᱸᱜᱟ ᱵᱩᱨᱩ ᱜᱮ ᱵᱟᱝ ᱦᱩᱭᱩᱼᱟ ᱾
ᱦᱳᱭ ᱮᱠᱫᱚᱢ ᱾
ᱦᱳᱭ ᱟᱫᱚ ᱟᱵᱩ ᱡᱟᱦᱟᱸ ᱥᱮᱨᱣᱟ ᱨᱮᱱᱟᱜ ᱡᱟᱦᱟᱸ ᱵᱚᱸᱜᱟᱼᱵᱩᱨᱩ ᱠᱚ ᱢᱮᱱᱟᱜ ᱛᱟᱵᱚᱱ ᱟᱫᱚ ᱡᱚᱛᱚ ᱜᱮ ᱦᱟᱸᱜ ᱟᱫᱚ ᱟᱵᱚ ᱫᱚ ᱵᱚᱸᱜᱟ ᱵᱩᱨᱩ ᱥᱚᱢᱚᱭ ᱫᱚ ᱦᱟᱺᱰᱤ ᱜᱮᱵᱚᱱ ᱪᱚᱸᱰᱚᱨᱟ ᱚᱱᱟ ᱯᱟᱹᱣᱨᱟᱹ ᱮᱢᱟᱱ ᱠᱚᱫᱚ ᱵᱟᱝᱼᱟ ᱦᱮᱸᱥᱮ ᱛᱷᱟᱞᱮ ᱟᱵᱚᱣᱟᱜ ᱵᱚᱸᱜᱟ ᱵᱩᱨᱩ ᱪᱮᱛᱟᱱ ᱨᱮ ᱦᱟᱺᱰᱤ ᱟᱜ ᱞᱟᱹᱴᱩ ᱢᱤᱫᱴᱟᱝ ᱵᱷᱩᱢᱤᱠᱟ ᱢᱮᱱᱟᱜ ᱟᱠᱟᱫᱟ
ᱚᱱᱟ ᱮᱠᱵᱟᱨᱮ
ᱟᱫᱚ ᱜᱚᱢᱠᱮ ᱦᱚᱜᱼᱚᱭ ᱦᱮᱸ ᱜᱚᱢᱠᱮ ᱟᱫᱚ ᱟᱵᱮᱱ ᱡᱟᱦᱟᱸ ᱠᱟᱛᱷᱟ ᱵᱮᱱ ᱨᱚᱲ ᱠᱮᱫ ᱫᱚ ᱡᱟᱦᱟᱸ ᱦᱟᱺᱰᱤ ᱱᱤᱭᱮ ᱢᱤ ᱴᱟᱝ ᱵᱟᱹᱲᱤᱡ ᱚᱨᱥᱚᱝ ᱦᱮᱸ ᱵᱟᱝ
ᱦᱮᱸ
ᱦᱳᱭ ᱟᱫᱚ ᱦᱟᱺᱰᱤ ᱫᱚ ᱦᱟᱸᱜ ᱦᱩᱭᱩᱜ ᱠᱟᱱᱟ ᱵᱟᱹᱲᱤᱡ ᱚᱨᱥᱚᱝ ᱞᱮᱠᱟᱛᱮ ᱡᱩᱫᱤ ᱧᱮᱞ ᱜᱟᱱᱚᱜᱼᱟ ᱛᱟᱦᱚᱞᱮ ᱠᱷᱟᱱ ᱡᱩᱫᱤ ᱟᱵᱚ ᱵᱚᱸᱜᱟ ᱵᱩᱨᱩ ᱱᱚᱣᱟ ᱢᱟ ᱞᱟᱹᱠᱛᱤᱜ ᱠᱟᱱ ᱛᱟᱵᱚᱱ ᱜᱮ ᱟᱨ ᱡᱩᱫᱤ ᱚᱝᱠᱟ ᱟᱵᱚ ᱧᱩ ᱧᱩ ᱛᱮ ᱡᱩᱫᱤ ᱡᱟᱥ ᱛᱤᱧᱚᱜ ᱵᱚᱱ ᱧᱩᱭᱟ ᱦᱮᱸ ᱵᱟᱝ ᱛᱷᱟᱞᱮ ᱠᱷᱟᱱ ᱢᱟ ᱦᱚᱲᱢᱚ ᱪᱮᱛᱟᱱ ᱱᱟᱥᱮᱱᱟᱜ ᱚᱨᱥᱚᱝ ᱢᱟ ᱯᱟᱲᱟᱜ ᱜᱮᱭᱟ᱾
ᱦᱳᱭ ᱮᱠᱫᱚᱢ
ᱦᱳᱭ ᱦᱮᱸ ᱟᱫᱚ ᱮᱠᱟᱞᱜᱮ ᱦᱚᱜᱼᱚ ᱱᱚᱠᱟ ᱡᱩᱫᱤ ᱦᱟᱺᱰᱤ ᱜᱮ ᱟᱢᱫᱟ ᱵᱚᱱ ᱧᱩᱭᱟ ᱵᱚᱸᱜᱟ ᱵᱩᱨᱩ ᱨᱮᱱᱟᱜ ᱥᱟᱨᱮᱡ ᱵᱟᱨᱮᱡ ᱪᱚᱸᱰᱚᱨ ᱥᱟᱨᱮᱡ ᱚᱱᱟ ᱵᱚᱱ ᱧᱩᱭᱟ ᱚᱱᱟ ᱫᱚ ᱱᱟᱯᱟᱭ ᱠᱟᱛᱷᱟ ᱠᱤᱱᱛᱩ ᱚᱱᱟ ᱠᱷᱚᱱ ᱦᱚᱸ ᱡᱩᱫᱤ ᱟᱵᱚ ᱡᱟᱹᱥᱛᱤ ᱵᱚᱱ ᱧᱩᱭᱟ ᱛᱟᱦᱚᱞᱮ ᱠᱷᱟᱱ ᱫᱚ ᱦᱚᱲᱢᱚᱭ ᱠᱷᱚᱛᱤᱭᱟ ᱟᱫᱚ ᱦᱚ ᱦᱚᱜᱼᱚᱭ ᱡᱮ ᱮᱠᱷᱚᱱ ᱱᱟᱦᱟᱜ ᱡᱩᱜᱽ ᱨᱮ ᱦᱟᱺᱰᱤ ᱨᱮᱱᱟᱜ ᱪᱚᱞ ᱫᱚ ᱦᱟᱸᱜ ᱮᱠᱫᱚᱢ ᱟᱹᱰᱤᱜᱮ ᱡᱟᱹᱥᱛᱤ ᱟᱨ ᱥᱟᱱᱟᱢ ᱡᱩᱣᱟᱹᱱ ᱠᱷᱚᱱ ᱮᱛᱚᱦᱚᱵ ᱠᱟᱛᱮᱜ ᱥᱟᱱᱟᱢᱜᱮ ᱦᱟᱲᱟᱢ ᱵᱩᱲᱦᱤ ᱠᱷᱚᱱ ᱮᱛᱚᱦᱚᱵ ᱠᱟᱛᱮᱜ ᱟᱹᱰᱤ ᱡᱟᱥ ᱛᱤ ᱠᱟᱭᱛᱮ ᱦᱟᱺᱰᱤ ᱠᱚ ᱧᱩᱭᱮᱫ ᱠᱟᱱᱛᱮ ᱟᱡᱟᱨ ᱵᱮᱡᱟᱨ ᱠᱚ ᱦᱩᱭᱩᱜ ᱠᱟᱱᱟ ᱦᱚᱸ ᱚᱝᱠᱟ ᱟᱵᱚ ᱥᱚᱢᱟᱡᱽ ᱠᱚᱨᱮ ᱫᱚ ᱢᱤᱫᱴᱟᱱ ᱦᱟᱺᱰᱤ ᱨᱮᱱᱟᱜ ᱵᱟᱹᱲᱤᱡ ᱚᱨᱥᱚᱝ ᱧᱮᱞ ᱧᱟᱢᱚᱜ ᱠᱟᱱᱟ ᱜᱚᱝᱠᱮ ᱢᱟ ᱟᱫᱚ ᱠᱟᱹᱴᱤᱡ ᱟᱵᱮᱱ ᱠᱟᱹᱴᱤᱡ ᱱᱚᱣᱟ ᱵᱷᱟᱹᱜᱤ ᱫᱤᱠ ᱫᱤᱭᱮ ᱟᱨ ᱢᱤᱫᱴᱟᱝ ᱵᱟᱹᱲᱤᱡ ᱫᱤᱠ ᱫᱤᱭᱮ ᱠᱟᱹᱴᱤᱡ ᱡᱩᱫᱤ ᱵᱮᱱ ᱨᱚᱲ ᱠᱮᱭᱟ ᱛᱟᱦᱚᱞᱮ ᱱᱟᱯᱟᱭᱚᱜᱼᱟ
ᱦᱳᱭ ᱴᱷᱤᱠ ᱜᱮᱭᱟ ᱡᱮ ᱦᱟᱺᱰᱤ ᱫᱚ ᱟᱵᱚᱣᱟᱜ ᱢᱟᱱᱮ ᱟᱹᱰᱤᱜᱮ ᱞᱟᱹᱠᱛᱤᱭᱟᱱ ᱠᱟᱱ ᱜᱮᱭᱟ ᱡᱮᱦᱮᱛᱩ ᱵᱚᱸᱜᱟ ᱵᱩᱨᱩ ᱠᱷᱚᱱ ᱮᱛᱚᱦᱚᱵ ᱠᱟᱛᱮᱫ ᱢᱟᱱᱮ ᱟᱹᱰᱤ ᱜᱮ ᱞᱟᱹᱠᱛᱤᱭᱟ ᱢᱮᱱᱠᱷᱟᱱ ᱟᱵᱚ ᱡᱟᱦᱟᱸ ᱵᱚᱸᱜᱟ ᱥᱟᱨᱮᱡ ᱚᱱᱟ ᱠᱚᱫᱚ ᱟᱵᱚ ᱵᱚᱱ ᱧᱩᱭ ᱛᱟᱦᱮᱸᱫ ᱢᱮᱱᱠᱷᱟᱱ ᱱᱚᱣᱟ ᱨᱮᱱᱟᱜ ᱵᱟᱹᱲᱤᱡ ᱚᱨᱥᱚᱝ ᱫᱚ ᱱᱚᱣᱟ ᱧᱮᱞᱚᱜ ᱠᱟᱱᱟ ᱡᱮ ᱟᱹᱛᱩ ᱴᱚᱞᱟ ᱠᱚᱨᱮ ᱟᱹᱰᱤ ᱡᱟᱹᱥᱛᱤ ᱜᱮ ᱱᱮ ᱟᱛᱩ ᱮ ᱴᱚᱞᱟᱮ ᱟᱨ ᱪᱮᱫ ᱡᱩᱣᱟᱹᱱ ᱠᱚᱲᱟ ᱠᱩᱲᱤ ᱢᱟᱱᱮ ᱡᱩᱣᱟᱹᱱ ᱠᱚᱲᱟ ᱠᱚ ᱟᱹᱰᱤ ᱡᱟᱹᱥᱛᱤ ᱦᱟᱺᱰᱤ ᱦᱟᱺᱰᱤ ᱠᱚ ᱟᱨᱠᱤ ᱧᱩᱭ ᱫᱟᱠᱚ ᱡᱟᱦᱟᱱᱟᱜ ᱠᱚᱨᱮ ᱡᱟᱦᱟᱸᱭ ᱠᱚᱨᱮ ᱡᱩᱫᱤ ᱡᱟᱦᱟᱸᱭ ᱢᱟᱱᱮ ᱠᱟᱹᱴᱤᱡ ᱡᱩᱫᱤ ᱵᱷᱩᱞ ᱩᱱᱤ ᱦᱚᱸ ᱡᱩᱫᱤ ᱠᱚ ᱯᱷᱩᱨᱚᱱ ᱠᱟ ᱠᱟᱛᱮᱫ ᱚᱱᱟ ᱡᱟᱦᱟᱸ ᱴᱟᱠᱟ ᱧᱟᱢᱚᱜᱼᱟ ᱚᱱᱟ ᱴᱟᱠᱟ ᱵᱟᱝ ᱫᱚᱦᱚ ᱠᱟᱛᱮᱫ ᱡᱮ ᱦᱟᱺᱰᱤ ᱟᱹᱜᱩ ᱫᱚ ᱞᱟᱹᱠᱛᱤ ᱠᱟᱱᱟ ᱛᱷᱚᱲᱟ ᱛᱷᱚᱲᱤ ᱵᱟᱝ ᱢᱤᱫ ᱴᱩᱠᱩᱡ ᱢᱮᱱᱠᱷᱟᱱ ᱚᱱᱟ ᱯᱚᱭᱥᱟ ᱡᱚᱛᱚ ᱜᱮ ᱵᱟᱝᱢᱟ ᱦᱟᱺᱰᱤ ᱠᱚ ᱟᱹᱩᱭᱮᱫᱟ ᱦᱟᱺᱰᱤ ᱟᱹᱜᱩ ᱠᱟᱛᱮᱫ ᱟᱨ ᱪᱮᱫ ᱡᱟᱭ ᱡᱩᱣᱟᱹᱱ ᱠᱚᱲᱟ ᱠᱚ ᱡᱚᱛᱚ ᱜᱮ ᱟᱹᱰᱤ ᱡᱟᱹᱥᱛᱤ ᱦᱟᱺᱰᱤ ᱠᱚ ᱧᱩᱭᱮᱫᱟ ᱟᱨ ᱪᱮᱫ ᱡᱮ ᱴᱟᱠᱟ ᱯᱚᱭᱥᱟ ᱢᱟᱱᱮ ᱛᱷᱚᱲᱟ ᱵᱟᱝ ᱫᱚᱦᱚ ᱠᱟᱛᱮᱫ ᱟᱵᱚᱣᱟᱜ ᱢᱟᱱᱮ ᱩᱛᱱᱟᱹᱣ ᱦᱩᱭᱩᱜᱼᱟ, ᱩᱱ ᱚᱠᱟ ᱫᱚ ᱵᱟᱝ ᱧᱮᱞᱚᱜ ᱠᱟᱱᱟ ᱡᱮᱦᱮᱛᱩ ᱚᱱᱟ ᱫᱚ ᱵᱮᱥᱤ ᱟᱹᱛᱩ ᱫᱤᱥᱚᱢ ᱠᱚᱨᱮ ᱧᱮᱞ ᱧᱟᱢᱚᱜ ᱠᱟᱱᱭᱟ ᱡᱩᱣᱟᱹᱱ ᱡᱩᱣᱟᱹᱱ ᱠᱚᱲᱟ ᱠᱚᱣᱟᱜ ᱪᱮᱫ ᱦᱟᱺᱰᱤ ᱧᱩ ᱠᱟᱛᱮᱫ ᱚᱲᱟᱜ ᱥᱟᱶ ᱨᱮᱦᱚᱸ ᱠᱷᱟᱹᱯᱟᱹᱲᱤᱜ ᱠᱟᱱᱟ ᱠᱚ ᱥᱟᱶᱛᱮ ᱟᱹᱛᱩ ᱨᱮᱱᱟᱜ ᱦᱚᱸ ᱢᱤᱫᱴᱮᱱ ᱵᱟᱹᱲᱤᱡ ᱜᱮ ᱪᱟᱞᱟᱜ ᱠᱟᱱᱟ ᱵᱟᱝᱢᱟ ᱮᱸ ᱢᱤᱫᱴᱮᱱ ᱩᱛᱱᱟᱹᱣ ᱟᱨ ᱪᱮᱫ ᱵᱟᱝ ᱦᱳᱭᱜ ᱠᱟᱱᱟ᱾ ᱱᱚᱣᱟ ᱫᱚ ᱫᱤᱥᱚᱢ ᱫᱤᱥᱚᱢ ᱜᱮ ᱟᱨ ᱪᱮᱫ ᱵᱟᱝᱢᱟ ᱧᱮᱞ ᱧᱟᱢᱚᱜ ᱠᱟᱱᱟ
ᱦᱮᱸ ᱦᱮᱸ ᱮᱠᱫᱚᱢ ᱟᱹᱰᱤ ᱮᱠᱫᱚᱢ ᱟᱹᱰᱤ ᱱᱟᱯᱟᱭ ᱠᱟᱛᱷᱟ ᱟᱫᱚ ᱜᱚᱝᱠᱮ ᱦᱚᱜᱼᱚᱭ ᱡᱮ ᱟᱫᱚ ᱦᱟᱺᱰᱤ ᱦᱮᱸ ᱥᱮ ᱵᱟᱝ ᱟᱫᱚ ᱦᱚᱸᱜᱼᱚᱭ ᱟᱵᱮᱱ ᱡᱟᱦᱟᱸ ᱠᱟᱛᱷᱟ ᱵᱮᱱ ᱨᱚᱲ ᱠᱮᱫ ᱫᱚ ᱡᱟᱦᱟᱸᱭ ᱡᱩᱫᱤ ᱵᱚᱱ ᱰᱟᱸᱰᱚᱢ ᱠᱚᱣᱟ ᱥᱮᱵᱚᱱ ᱯᱷᱩᱨᱟᱹᱱᱮᱫ ᱠᱚᱫᱚ ᱮ ᱩᱱᱠᱩ ᱵᱟᱵᱚᱫ ᱡᱟᱦᱟᱸ ᱛᱤᱱᱟᱹᱜ ᱚᱱᱟ ᱯᱷᱩᱨᱟᱹᱱ ᱴᱟᱠᱟ ᱴᱟᱠᱟ ᱯᱩᱭᱥᱟᱹ ᱡᱟᱦᱟᱸ ᱦᱩᱭᱩᱜ ᱠᱟᱱ
ᱦᱮᱸᱻ
ᱦᱮᱸᱥᱮ ᱟᱨ ᱟᱵᱚ ᱚᱲᱟᱜ ᱠᱚᱨᱮ ᱡᱩᱫᱤ ᱯᱮᱲᱟ ᱠᱚᱠᱩ ᱦᱤᱡᱩᱜ ᱠᱟᱱᱟ ᱧᱮᱞᱚᱜᱚᱜ ᱠᱟᱱᱟ ᱠᱟᱱᱟ ᱡᱮ ᱵᱟᱝᱢᱟ ᱟᱵᱩ ᱫᱚ ᱯᱟᱹᱣᱨᱟᱹ ᱦᱟᱺᱰᱤ ᱜᱮ ᱢᱟᱹᱱ ᱞᱮᱠᱟᱛᱮ ᱧᱮᱞᱚᱜ ᱠᱟᱱᱟ ᱟᱫᱚ ᱦᱚᱜ-ᱚᱭ ᱡᱮ ᱟᱞᱤᱧ ᱞᱤᱧ ᱵᱷᱟᱹᱵᱤᱭᱮᱫᱼᱟ ᱡᱮ ᱮ ᱠᱩᱠᱞᱤ ᱫᱚ ᱱᱚᱝ ᱠᱟ ᱡᱮ ᱦᱟᱺᱰᱤ ᱜᱮ ᱟᱵᱚᱣᱟᱜ ᱫᱚ ᱢᱟᱹᱱ ᱠᱟᱱᱟ? ᱥᱮ ᱪᱮᱫ ᱞᱮᱠᱟ ᱦᱟᱺᱰᱤ ᱵᱮᱜᱚᱨ ᱠᱤ ᱟᱨ ᱮᱴᱟᱜ ᱡᱟᱦᱟᱱᱟᱜ ᱢᱟᱹᱱ ᱵᱟᱹᱱᱩᱜ ᱠᱟᱫᱟ?
ᱜᱝᱠᱮ ᱚᱱᱟ ᱫᱚ ᱟᱵᱤᱱᱟᱜ ᱠᱩᱠᱞᱤ ᱨᱮᱱᱟᱜ ᱛᱮᱞᱟ ᱫᱚ ᱱᱚᱝᱠᱟ ᱠᱟᱱᱟ ᱡᱮ ᱟᱵᱚᱣᱟᱜ ᱦᱟᱺᱰᱤ ᱦᱚᱸ ᱠᱤᱪᱷᱩ ᱨᱮᱦᱚ ᱫᱚ ᱢᱟᱹᱱ ᱠᱟᱱ ᱜᱮᱭᱟ ᱡᱮᱦᱮᱛᱩ ᱟᱵᱚ ᱥᱟᱱᱛ ᱨᱮᱱᱟᱜ ᱢᱮᱱᱠᱷᱟᱱ ᱩᱱᱟᱹᱜ ᱡᱟᱹᱥᱛᱤ ᱦᱚᱸ ᱵᱟᱝ ᱢᱤᱫᱵᱟᱨ ᱮᱢᱟᱭ ᱢᱮ ᱟᱨ ᱢᱟᱱᱮ ᱧᱩᱢ ᱞᱮᱠᱟ ᱟᱨ ᱪᱮᱫ ᱢᱮᱱᱠᱷᱟᱱ ᱩᱱᱟᱹᱜ ᱠᱷᱚᱱ ᱡᱟᱹᱥᱛᱤ ᱮᱢ ᱞᱮᱟᱭᱠᱷᱟᱱ ᱫᱚ ᱢᱤᱫ ᱴᱟᱝ ᱵᱟᱹᱲᱤᱡ ᱨᱮ ᱛᱤᱸᱜᱩᱱᱟ ᱟᱨ ᱪᱮᱫ ᱦᱮᱸ ᱦᱟᱸᱰᱤ ᱫᱚᱦᱚ ᱫᱚ ᱞᱟᱹᱠᱛᱤ ᱠᱟᱱ ᱜᱮᱭᱟ ᱯᱮᱨᱟ ᱠᱚ ᱦᱮᱡ ᱞᱮᱱᱠᱷᱟᱱ ᱢᱤᱫ ᱵᱟᱴᱤ ᱵᱟᱝᱢᱟ ᱮᱢᱟ ᱫᱮᱭᱟᱢ ᱩᱱᱤ ᱦᱚᱸ ᱵᱷᱟᱜᱮ ᱵᱩᱡᱷᱟᱹᱣ ᱵᱟᱝᱢᱟ᱾ ᱟᱨ ᱪᱮᱫ
ᱟᱪᱪᱷᱟ ᱪᱷᱟ ᱪᱷᱟ ᱪᱷᱟ᱾ ᱟᱪᱪᱷᱟ ᱦᱳᱭ ᱜᱚᱝᱠᱮ ᱟᱫᱚ ᱟᱵᱮᱱ ᱡᱟᱦᱟᱸ ᱠᱟᱛᱷᱟ ᱵᱮᱱ ᱨᱚᱲ ᱠᱮᱫ ᱫᱚ ᱦᱟᱸᱜ ᱟᱫᱚ ᱦᱚᱸᱜᱼᱚᱭ ᱱᱚᱜᱼᱚ ᱱᱚᱝᱠᱟ ᱜᱮ ᱮᱸ ᱵᱟᱝᱢᱟ ᱦᱟᱺᱰᱤ ᱟᱫᱚ ᱦᱟᱺᱰᱤ ᱢᱟ ᱢᱟᱹᱱ ᱨᱮᱱᱟᱜ ᱠᱟᱢ ᱠᱟᱱ ᱛᱟᱵᱚᱱ ᱜᱮᱭᱟ ᱟᱫᱚ ᱡᱟᱦᱟᱸ ᱛᱤᱱᱟᱹᱜ ᱢᱟᱹᱱ ᱨᱮᱱᱟᱜ ᱞᱟᱠ ᱞᱟᱹᱠᱛᱤ ᱠᱟᱱᱟ ᱡᱮ ᱡᱟᱦᱟᱸ ᱢᱤᱫ ᱵᱟᱴᱤ ᱠᱷᱚᱱ ᱵᱟᱨ ᱵᱟᱴᱤ ᱚᱱᱟ ᱠᱚᱢ ᱠᱚᱢ ᱧᱩ ᱫᱚ ᱦᱭᱛᱳ ᱱᱟᱯᱟᱭ ᱠᱟᱛᱷᱟ ᱠᱟᱱᱟ, ᱟᱫᱚ ᱱᱚᱜᱚᱭ ᱡᱮ ᱟᱹᱰᱤ ᱡᱟᱹᱥᱛᱤ ᱠᱷᱚᱱ ᱵᱟᱹᱲᱛᱤ ᱧᱩᱜ ᱠᱟᱱᱟ ᱦᱚᱲᱢᱚ ᱠᱷᱩᱚᱛᱤᱜ ᱠᱟᱱᱟ ᱦᱮᱸᱥᱮ ᱵᱟᱝ? ᱟᱫᱚ ᱦᱚᱜ-ᱠᱟ ᱧᱩ ᱧᱩ ᱟᱫᱚ ᱮᱠᱟᱞ ᱜᱮ ᱞᱟᱹᱠᱛᱤ ᱵᱟᱝ ᱠᱟᱱᱟ, ᱟᱫᱚ ᱛᱷᱟᱞᱮ ᱱᱚᱜ-ᱚ ᱱᱟ ᱠᱚ ᱵᱟᱨᱮᱛᱮ ᱟᱫᱚ ᱠᱟᱹᱴᱤᱡ ᱢᱟ ᱛᱷᱟᱞᱮ ᱨᱚᱲ ᱢᱮ ᱠᱟᱹᱴᱤᱡ
ᱩᱸᱜ ᱜᱚᱝᱠᱮ ᱟᱨ ᱪᱮᱫ ᱱᱚᱣᱟ ᱠᱚᱫᱚ ᱟᱨ ᱪᱮᱫ ᱱᱤᱡᱮᱨᱮᱱ ᱜᱤᱫᱽᱨᱟᱹᱜ ᱜᱮ ᱟᱨ ᱪᱮᱫ ᱥᱤᱠᱷᱱᱟᱹᱛ ᱮᱢᱟ ᱠᱚ ᱦᱩᱭᱩᱜ-ᱟ ᱡᱮ ᱱᱚᱝᱠᱟ ᱡᱮ ᱨᱮᱫᱚ ᱠᱚᱢ ᱩᱢᱮᱨ ᱨᱮᱫᱚ ᱟᱨ ᱪᱮᱫ ᱦᱟᱺᱰᱤ ᱩᱱᱟᱹᱜ ᱡᱟᱹᱥᱛᱤ ᱠᱚ ᱢᱟᱱᱮ ᱚᱱᱟ ᱠᱚ ᱵᱟᱹᱲᱤᱡ ᱡᱤᱱᱤᱥ ᱠᱟᱱᱟ, ᱟᱨ ᱪᱮᱫ ᱱᱤᱡᱮᱨᱨᱮᱱ ᱜᱤᱫᱽᱨᱟᱹ ᱪᱮᱫᱮᱢ ᱥᱤᱠᱷᱱᱟᱹᱛ ᱠᱟᱱᱟ ᱪᱮᱛᱟᱱ ᱟᱨ ᱪᱮᱫ ᱱᱤᱨᱵᱷᱚᱨᱮ ᱱᱟ ᱫᱚ
ᱟᱪᱪᱷᱟ ᱪᱷᱟ ᱛᱟᱦᱚᱞᱮ ᱧᱮᱞᱚᱜᱚᱜ ᱠᱟᱱᱟ ᱡᱮ ᱦᱚᱸᱜ-ᱚᱭ ᱟᱫᱚ ᱥᱮᱪᱮᱫ ᱨᱮᱱᱟᱜ ᱚᱵᱷᱟᱵ ᱥᱮ ᱵᱟᱝ ᱫᱚ ᱜᱟᱭᱤᱰ ᱨᱮᱱᱟᱜ ᱚᱵᱷᱟᱵ ᱛᱮ ᱚᱸᱜ-ᱱᱟ ᱦᱟᱺᱰᱤ ᱯᱟᱹᱣᱨᱟᱹ ᱨᱮᱱᱟᱜ ᱪᱚᱞ ᱫᱚ ᱦᱟᱸᱜ ᱡᱩᱣᱟᱹᱱ ᱠᱚᱴᱷᱮᱱ ᱫᱚ ᱟᱹᱰᱤ ᱜᱮ ᱡᱟᱹᱥᱛᱤᱜ ᱠᱟᱱᱟ ᱦᱮᱸ ᱵᱟᱝ?
ᱦᱳᱭ᱾
ᱦᱮᱸ ᱛᱟᱦᱚᱞᱮ ᱟᱵᱩ ᱡᱟᱦᱟᱸ ᱥᱚᱢᱟᱡᱽ ᱨᱮᱱ ᱜᱤᱫᱟᱹᱨ ᱯᱤᱫᱟᱹᱨ ᱠᱚ ᱟᱵᱚ ᱨᱮᱱ ᱯᱚ ᱯᱚᱝᱲᱟ ᱠᱚ, ᱡᱟᱦᱟᱸᱭ ᱠᱚᱫᱚ ᱩᱞᱠᱩ ᱫᱚ ᱡᱚᱴᱷᱮᱥᱴᱚ ᱯᱚᱨᱤᱢᱟᱱ ᱚᱱᱟ ᱵᱟᱨᱮ ᱛᱮ ᱥᱮᱪᱮᱫ ᱮᱢ ᱞᱟᱹᱠᱛᱤᱜ ᱠᱟᱱᱟ ᱚᱱᱟ ᱠᱷᱚᱱ ᱥᱟᱦᱟᱨᱮ ᱫᱚᱦᱚ ᱨᱮᱱᱟᱜ ᱞᱟᱹᱠᱛᱤ ᱠᱟᱱᱟ ᱦᱮᱸ ᱵᱟᱝ?
ᱥᱮ
ᱦᱟᱸᱭ ᱟᱫᱚ ᱜᱚᱝᱠᱮ ᱦᱚᱸᱜᱼᱚᱭ ᱡᱮ ᱟᱹᱰᱤ ᱯᱚᱨᱤᱢᱟᱱ ᱥᱮᱪᱮᱫ ᱚᱵᱷᱟᱵᱽ ᱠᱚᱦᱚᱸ ᱮᱠᱫᱚᱢ ᱮᱠᱷᱚᱱ ᱢᱟ ᱟᱹᱰᱤ ᱠᱚᱢ ᱩᱢᱮᱨ ᱨᱮᱜᱮ ᱠᱚ ᱵᱟᱹᱜᱤᱭᱮᱜ ᱠᱟᱱ ᱫᱚ ᱟᱨ ᱡᱟᱹᱥᱛᱤ ᱢᱟ ᱥᱮᱪᱮᱫ ᱨᱮᱱᱟᱜ ᱪᱚᱞ ᱠᱚᱢᱟ ᱟᱵᱚ ᱧᱮᱞᱚᱜ ᱠᱟᱱᱟ ᱥᱟᱱᱛᱟᱲ ᱥᱚᱢᱟᱡᱽ ᱨᱮᱢᱟ ᱟᱹᱰᱤ ᱠᱚᱢ ᱜᱤᱫᱽᱨᱟᱹ ᱠᱚ ᱚᱞᱚᱜ ᱯᱟᱲᱦᱟᱜ ᱠᱟᱱᱟ ᱟᱫᱚ ᱟᱫᱚ ᱜᱚᱝᱠᱮ ᱦᱚᱸᱜ ᱱᱟ ᱥᱮᱪᱮᱫ ᱪᱮᱛᱟᱱ ᱨᱮ ᱚᱱᱟ ᱦᱟᱺᱰᱤ ᱨᱮᱱᱟᱜ ᱡᱟᱦᱟᱸ ᱱᱟᱜ ᱚᱵᱷᱟᱵ ᱢᱮᱱᱟᱜ ᱠᱟᱫᱟ? ᱚᱱᱟ ᱯᱨᱚᱵᱷᱟᱵᱽ ᱯᱟᱲᱟᱜ ᱠᱟᱱᱟ ᱠᱤ ᱡᱟᱸᱦᱟᱱᱟᱜ
ᱦᱩᱸ ᱥᱮᱪᱮᱫ ᱪᱮᱛᱟᱱ ᱨᱮ
ᱦᱳᱭ᱾
ᱪᱮᱛᱟᱱ ᱫᱚ ᱦᱟᱺᱰᱤ ᱡᱟᱦᱟᱸ ᱛᱤᱱᱟᱹᱜ ᱞᱟᱹᱠᱛᱤ ᱠᱟᱱᱟ ᱟᱨ ᱪᱮᱫ ᱵᱚᱱ ᱵᱚᱸᱜᱟ ᱥᱟᱨᱮᱡ ᱠᱚᱫᱚ ᱴᱷᱤᱠ ᱟ ᱚᱱᱟ ᱠᱷᱚᱱ ᱵᱟᱹᱲ ᱛᱤ ᱟᱢ ᱵᱮᱵᱷᱟᱨ ᱞᱮᱠᱷᱟᱱ ᱫᱚ ᱢᱤᱫ ᱴᱮᱱ ᱵᱟᱹᱲᱤᱡ ᱥᱮᱫ ᱟᱪ ᱪᱟᱞᱟᱜ ᱠᱟᱱᱟ, ᱟᱨ ᱪᱮᱫ ᱡᱮ ᱢᱤᱫᱴᱮᱱ ᱚᱲᱟᱜ ᱨᱮᱱ ᱟᱨ ᱪᱮᱫ ᱢᱤᱫᱴᱮᱱ ᱜᱤᱫᱽᱨᱟᱹ ᱜᱟᱭᱤᱰ ᱦᱚᱸ ᱫᱚᱨᱠᱟᱨ ᱥᱟᱶᱛᱮ ᱥᱮᱪᱮᱫ ᱦᱚᱸ ᱡᱮ ᱦᱟᱺᱰᱤ ᱧᱩ ᱦᱚᱸ ᱫᱚᱨᱠᱟᱨ ᱢᱮᱱ ᱠᱷᱟᱱ ᱡᱟᱦᱟᱸ ᱛᱤᱱᱟᱹᱜ ᱢᱤᱫᱴᱮᱱ ᱞᱤᱢᱤᱴ ᱛᱟᱸᱦᱮᱱᱟ ᱟᱨ ᱪᱮᱫ ᱚᱱᱟ ᱠᱷᱚᱱ ᱡᱟᱹᱥᱛᱤ ᱧᱩ ᱞᱮᱠᱷᱟᱱ ᱟᱨ ᱪᱮᱫ ᱟᱢᱟᱜ ᱢᱚᱪᱟ ᱨᱮᱱᱟᱜ ᱡᱟᱦᱟᱸ ᱟᱸ ᱟᱨ ᱪᱮᱫ ᱟᱹᱲᱟᱹ ᱩᱰᱳᱝ ᱚᱜ-ᱟ ᱚᱱᱟ ᱦᱚᱸ ᱚᱱᱟᱦᱚᱸ ᱟᱹᱰᱤ ᱵᱟᱹᱲᱤᱡ ᱵᱟᱹᱲᱤᱡ ᱚᱱᱟ ᱥᱟᱶᱛᱮ ᱦᱚᱲ ᱠᱚ ᱥᱟᱶ ᱠᱷᱟᱹᱯᱟᱹᱲᱤ ᱟᱢ ᱚᱲᱟᱜ ᱠᱚ ᱟᱣ ᱟᱨ ᱪᱮᱫ
ᱚᱸ ᱟᱪᱪᱷᱟ ᱟᱪᱪᱷᱟ ᱛᱟᱦᱚᱞᱮ ᱦᱚᱸᱜᱼᱚᱭ ᱡᱮ ᱟᱵᱚ ᱩᱛᱤᱨᱤᱠᱛᱚ ᱦᱟᱺᱰᱤ ᱵᱚᱱ ᱧᱩᱭᱮᱫ ᱠᱟᱱ ᱫᱚ ᱚᱱᱟ ᱠᱷᱟᱹᱛᱤᱨ ᱛᱮ ᱟᱵᱚ ᱥᱚᱝᱥᱟᱨ ᱨᱮ ᱵᱟᱵᱚᱱ ᱥᱩᱠᱩᱜ ᱠᱟᱱᱟ ᱮᱯᱮᱨ ᱦᱮᱲᱮᱰ ᱥᱤᱨᱡᱟᱹᱜ ᱠᱟᱱᱟ ᱟᱢᱫᱟ ᱦᱚᱲ ᱥᱟᱞᱟᱜ ᱠᱷᱟᱹᱯᱟᱹ ᱠᱷᱟᱹᱯᱟᱹᱨᱤ ᱱᱮᱣᱟ ᱛᱟᱯᱟᱢ ᱠᱚ ᱜᱚᱡ ᱜᱚᱯᱚᱡ ᱠᱚ ᱮᱢᱟᱱ ᱛᱮᱱᱟᱜ ᱦᱩᱭᱩᱜ ᱠᱟᱱᱟ ᱦᱮᱸ ᱵᱟᱝ
ᱦᱳᱭ
ᱟᱫᱚ ᱦᱚᱸᱜᱼᱱᱟ ᱠᱚ ᱡᱟᱦᱟᱸ ᱦᱩᱭᱩᱜ ᱠᱟᱱ ᱫᱚ ᱦᱟᱺᱰᱤ ᱟᱢᱫᱟ ᱵᱚᱱ ᱧᱩᱭᱮᱫ ᱠᱷᱟᱹᱛᱤᱨ ᱦᱚᱸᱜᱼᱚᱭ ᱵᱮᱼᱵᱟᱹᱲᱤᱡ ᱨᱚᱲ ᱠᱚ ᱩᱰᱩᱠᱚᱜ ᱠᱟᱱᱟ ᱱᱮᱣᱟ ᱠᱟᱱᱟ ᱵᱚᱱ ᱛᱟᱯᱟᱢᱚᱜ ᱠᱟᱱᱟ ᱵᱚᱱ ᱠᱷᱟᱹᱯᱟᱹᱨᱤᱜ ᱠᱟᱱᱟ ᱵᱚᱱ ᱟᱫᱚ ᱦᱚᱸᱜ ᱱᱚᱝᱠᱟ ᱡᱩᱫᱤ ᱦᱩᱭᱩᱜᱼᱟ ᱦᱟᱺᱰᱤ ᱡᱟᱹᱥᱛᱤ ᱡᱟᱹᱥᱛᱤ ᱯᱚᱨᱤᱢᱟᱱ ᱛᱮ ᱡᱩᱫᱤ ᱧᱩ ᱜᱟᱱᱚᱜᱼᱟ ᱦᱚᱸᱜ ᱱᱚᱠᱟ ᱮᱯᱮᱨ ᱦᱮᱲᱮᱫ ᱠᱚ ᱦᱩᱭᱩᱜᱼᱟ ᱛᱟᱦᱚᱞᱮ ᱠᱷᱟᱱ ᱢᱟ ᱦᱮᱸ ᱜᱚᱝᱠᱮ ᱟᱸᱡᱚᱢᱚᱜ ᱠᱟᱱᱟ ᱦᱮᱸ ᱟᱫᱚ ᱦᱟᱸᱜ ᱦᱚᱸᱜ ᱱᱚᱠᱟ ᱡᱩᱫᱤ ᱦᱩᱭᱩᱜᱼᱟ ᱛᱟᱦᱚᱞᱮ ᱠᱷᱟᱱ ᱢᱟ ᱟᱢᱫᱟ ᱜᱮ ᱚᱵᱷᱟᱵ ᱯᱟᱲᱟᱜᱼᱟ ᱮᱠᱫᱚᱢ ᱮᱠᱫᱚᱢ ᱟᱹᱰᱤ ᱦᱮᱸ ᱦᱮᱞᱳ ᱜᱚᱝᱠᱮ ᱟᱹᱞᱤᱧ ᱟᱜ ᱠᱟᱛᱷᱟ ᱠᱟᱛᱷᱟ ᱵᱮᱱ ᱟᱸᱡᱚᱢ ᱧᱟᱢ ᱮᱫᱟ ᱦᱮᱞᱳ ᱜᱚᱝᱠᱮ ᱦᱮᱞᱳ ᱦᱮᱞᱳᱻ
ᱦᱮᱞᱳ
ᱦᱮᱸ ᱦᱮᱞᱳ ᱟᱸᱡᱚᱢᱚᱜ ᱠᱟᱱᱟ ᱜᱚᱝᱠᱮ ᱠᱟᱛᱷᱟ ᱟᱹᱞᱤᱧᱟᱜ?
ᱜᱚᱝᱠᱮ ᱟᱵᱮᱱᱟᱜ ᱠᱟᱛᱷᱟ ᱟᱸᱡᱚᱢ ᱫᱚ ᱵᱮᱥ ᱞᱮᱠᱟ ᱟᱸᱡᱚᱢᱚᱜ ᱠᱟᱱ ᱛᱟᱦᱮᱸᱫ ᱢᱮᱱ ᱠᱷᱟᱱ ᱱᱤᱛᱚᱜ ᱫᱚ ᱵᱟᱝ ᱟᱸᱡᱚᱢᱚᱜ ᱠᱟᱱ ᱛᱟᱵᱤᱱᱟ ᱟᱹᱞᱤᱧ ᱟᱜ ᱠᱟᱛ ᱱᱤᱛᱚᱜ ᱵᱤᱱ ᱟᱸᱡᱚᱢ ᱧᱟᱢᱮᱜᱼᱟ ᱦᱟᱸ ᱦᱮᱞᱳ ᱜᱚᱝᱠᱮ ᱟᱹᱞᱤᱧ ᱟᱜ ᱠᱟᱛᱷᱟ ᱵᱟᱵᱤᱱ ᱟᱸᱡᱚᱢ ᱧᱟᱢᱮᱫᱼᱟ
ᱦᱮᱸ ᱦᱮᱞᱳ ᱦᱮᱞᱳ ᱟᱸᱡᱚᱢᱚᱜ ᱠᱟᱱᱟ ᱥᱮ ᱵᱟᱝᱟ ᱦᱮᱞᱳ ᱜᱚᱢᱠᱮ᱾ ᱟᱵᱮᱱᱟᱜ ᱠᱟᱛᱷᱟ ᱫᱚ ᱟᱹᱞᱤᱧ ᱯᱩᱴᱟᱹᱣ ᱥᱟᱦᱤᱸᱡ ᱞᱤᱧ ᱟᱸᱡᱚᱢ ᱫᱟ᱾ ᱟᱹᱞᱤᱧᱟᱜ ᱠᱟᱛᱷᱟ ᱵᱮᱱ ᱟᱸᱡᱚᱢ ᱧᱟᱢᱮᱫᱼᱟ? ᱦᱮᱸ, ᱦᱮᱞᱳ
ᱦᱮᱞᱳ᱾
ᱦᱟᱸ᱾ ᱦᱮᱞᱳ ᱦᱮᱞᱳ᱾
ᱦᱟᱞᱳ᱾ ᱦᱩᱸ, ᱜᱚᱝᱠᱮ ᱴᱟᱣᱟᱨ ᱠᱟᱹᱴᱤᱡ ᱰᱤᱥᱴᱟᱵᱽ ᱮᱫ ᱛᱟᱵᱮᱱᱟ᱾
ᱦᱮᱞᱳ, ᱥᱟᱜᱮᱱ ᱚᱠᱚᱭ ᱱᱟᱭᱭᱟ ᱱᱚᱣᱟ ᱴᱟᱜ ᱛᱮ ᱯᱷᱳᱱ ᱟᱭ ᱢᱮᱥᱮ
ᱦᱟᱞᱳᱻ᱾ ᱦᱮᱞᱳᱻ᱾
ᱦᱮ ᱜᱚᱝᱠᱮ ᱟᱵᱤᱱᱟᱜ ᱱᱮᱴᱣᱟᱨᱠ ᱜᱮ ᱯᱨᱚᱵᱽᱞᱮᱢᱮᱫ ᱛᱟᱵᱮᱱᱟᱭ᱾
ᱵᱟᱝ ᱜᱚᱝᱠᱮ ᱟᱹᱞᱤᱧᱟᱜ ᱫᱚ ᱮᱠᱟᱞ ᱜᱮ ᱵᱟᱝ ᱱᱮᱴᱣᱟᱨᱠ ᱵᱟᱭ ᱯᱨᱚᱵᱞᱮᱢ ᱮᱫᱟ᱾ ᱟᱵᱮᱱᱟᱜ ᱜᱮ ᱠᱟᱹᱴᱤᱡ ᱡᱟᱦᱟᱱᱟᱜ ᱯᱨᱚᱵᱞᱮᱢ ᱦᱩᱭᱩᱜ ᱠᱟᱱᱟ᱾
ᱢᱮᱱᱟᱜᱼᱟ
ᱟᱪᱷᱟ ᱛᱟᱦᱞᱮ ᱦᱳᱭᱛᱳ ᱚᱱᱠᱟ ᱰᱤᱵᱷᱟᱭᱤᱥ ᱠᱚᱨᱮ ᱡᱟᱦᱟᱱᱟᱜ ᱯᱨᱚᱵᱞᱮᱢ ᱢᱮᱱᱟᱜ ᱛᱟᱵᱮᱱᱟ, ᱢᱚᱱᱮ ᱦᱩᱭᱩᱜ ᱠᱟᱱᱟ᱾ ᱟᱵᱮᱱᱟᱜ ᱠᱟᱛᱷᱟ ᱟᱹᱞᱤᱧ ᱦᱮᱸ᱾ ᱟᱵᱮᱱᱟᱜ ᱠᱟᱛᱷᱟ ᱟᱹᱞᱤᱧ ᱯᱩᱴᱟᱹᱣ ᱥᱟᱺᱦᱤᱸᱡ ᱞᱤᱧ ᱟᱸᱡᱚᱢᱮᱫᱼᱟ, ᱢᱮᱱᱠᱷᱟᱱ ᱟᱹᱞᱤᱧᱟᱜ ᱠᱟᱛᱷᱟ ᱟᱵᱮᱱ ᱵᱟᱵᱮᱱ ᱟᱸᱡᱚᱢ ᱧᱟᱢᱮᱫᱼᱟ᱾ ᱦᱮᱞᱳ! ᱜᱚᱝᱠᱮ ᱟᱹᱞᱤᱧᱟᱜ ᱠᱟᱛᱷᱟ ᱟᱸᱡᱚᱢᱚᱜ ᱠᱟᱱᱟ?
ᱦᱳᱭ ᱟᱵᱮᱱᱟᱜ ᱠᱟᱛᱷᱟ ᱮᱠᱫᱚᱢ ᱠᱟᱴᱟᱣ ᱠᱟᱴᱟᱣ ᱛᱮ ᱟᱸᱡᱚᱢᱚᱜ ᱠᱟᱱᱟ ᱵᱮᱥ ᱞᱮᱠᱟ ᱵᱟᱝ ᱟᱸᱡᱚᱢᱚᱜ ᱠᱟᱱᱟ
ᱱᱤᱛᱚᱜ ᱱᱤᱛᱚᱜ᱾
ᱦᱮᱸ ᱠᱟᱹᱴᱤᱡ ᱟᱫᱚ ᱴᱟᱣᱟᱨ ᱫᱚᱭ ᱰᱤᱥᱴᱟᱵᱮᱫ ᱛᱟᱵᱮᱱ ᱜᱮᱭᱟ
ᱟᱪᱷᱟ ᱟᱹᱞᱤᱧᱟᱜ ᱱᱮᱴ ᱚᱣᱟᱨᱠ ᱫᱚ ᱴᱷᱤᱠ ᱜᱮᱭᱟ ᱮᱱᱛᱮ ᱨᱮᱦᱚᱸ ᱪᱤᱠᱟᱹ ᱠᱟᱛᱮ ᱡᱮ ᱰᱤᱥᱴᱟᱵ ᱮᱫ ᱛᱟᱞᱤᱧᱟᱭ ᱚᱱᱠᱟ ᱚᱠᱛᱚ ᱦᱩᱭᱱᱟ ᱦᱮᱞᱳ ᱢᱮᱱᱫᱟᱞᱤᱧ